ᱦᱮᱞᱳ᱾
ᱦᱮᱞᱳ᱾
ᱦᱮᱸ ᱜᱚᱝᱠᱮ ᱨᱚᱲ ᱟᱸᱡᱚᱢᱚᱜ ᱠᱟᱱᱟ?
ᱮ ᱦᱮᱸ ᱨᱚᱲ ᱟᱸᱡᱚᱢᱚᱜ ᱠᱟᱱᱟ ᱜᱚᱝᱠᱮ᱾
ᱛᱟᱦᱚᱞᱮ ᱱᱟᱯᱟᱭ ᱵᱟᱲᱟ ᱜᱮ?
ᱦᱮᱸ ᱜᱚᱝᱠᱮ ᱱᱟᱯᱟᱭ ᱵᱟᱲᱟ ᱜᱮ ᱮᱠᱷᱚᱱ ᱫᱚ᱾
ᱩᱸ ᱛᱟᱯᱚᱨ ᱮᱸ, ᱩᱸ ᱠᱟᱹᱢᱤ ᱫᱚ ᱱᱚᱝᱠᱟ ᱮᱸ ᱚᱲᱟᱜ ᱠᱚᱨᱮ ᱜᱮ᱾
ᱦᱮᱸ ᱦᱮᱸ᱾
ᱟᱨ ᱟᱢᱫᱚ?
ᱦᱮᱸ ᱜᱚᱝᱠᱮ ᱱᱚᱜᱼᱚᱭ ᱪᱟᱥᱵᱟᱥ ᱠᱚ ᱦᱩᱭᱩᱜ ᱠᱟᱱᱟ ᱱᱤᱛᱚᱜ ᱫᱚ ᱟᱫᱚ ᱫᱟᱜ ᱠᱚᱦᱚᱸ ᱚᱱᱠᱟ ᱞᱮᱠᱟ ᱵᱟᱭ ᱫᱟᱜ ᱮᱫᱟᱭ᱾ ᱦᱮᱸ ᱪᱟᱥᱼᱵᱟᱥ ᱦᱚᱸ ᱠᱟᱹᱴᱤᱡ ᱚᱱᱟᱛᱮ ᱦᱟᱹᱯᱤ ᱦᱟᱛᱟᱲ ᱠᱟᱱᱟ᱾
ᱤᱧᱫᱚ ᱱᱚᱝᱠᱟ ᱟᱛᱳ ᱫᱤᱥᱚᱢ ᱫᱚ ᱵᱟᱹᱱᱩᱧᱟ ᱛᱟᱣ ᱟᱞᱮᱥᱮᱫ ᱫᱚ ᱪᱟᱥ ᱠᱟᱹᱢᱤ ᱫᱚ ᱟᱹᱰᱤ ᱞᱟᱦᱟ ᱟᱠᱟᱱᱟ ᱢᱟᱱᱮ ᱦᱮᱲᱦᱮᱫ ᱚᱠᱛᱚ ᱦᱮᱡ ᱦᱩᱭ ᱜᱚᱫ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱢᱟᱱᱮ ᱡᱟᱦᱟ ᱠᱟᱹᱴᱤᱡ ᱟᱫᱚ ᱜᱷᱩᱴᱩ ᱠᱚ ᱠᱟᱹᱴᱤᱡ ᱱᱤᱛᱳᱜ ᱨᱚᱦᱚᱭ ᱪᱟᱞᱟᱜ ᱠᱟᱱᱟ ᱟᱨᱠᱤ ᱮᱠᱵᱟᱨᱮ ᱜᱷᱩᱴᱩ ᱠᱚ᱾
ᱚ ᱟᱪᱪᱷᱟ ᱟᱪᱪᱷᱟ ᱟᱪᱪᱷᱟ ᱟᱪᱪᱷᱟ ᱦᱩᱸ᱾ ᱦᱮᱸᱛᱚ᱾
ᱛᱟᱯᱚᱨ ᱵᱷᱤᱛᱟᱹ ᱢᱟᱜ ᱠᱚᱫᱚ ᱵᱷᱤᱛᱟᱹ ᱢᱟᱜ ᱫᱚ ᱦᱩᱭ ᱟᱠᱟᱱᱟ ᱥᱮ ᱵᱟᱝ?
ᱦᱮᱸ ᱜᱚᱝᱠᱮ ᱪᱮᱫ ᱵᱤᱱ ᱞᱟᱹᱭ ᱮᱫᱟ᱾
ᱞᱟᱹᱭ ᱫᱟᱹᱞᱤᱧ ᱵᱷᱤᱛᱟᱹ ᱢᱟᱜ ᱠᱚᱫᱚ ᱦᱩᱭ ᱟᱠᱟᱱᱟ ᱥᱮ ᱵᱟᱝ?
ᱵᱷᱤᱛ ᱵᱷᱤᱛᱟᱹ ᱢᱟᱜ
ᱦᱮᱸ ᱢᱟᱥᱮ ᱟᱲᱮ ᱞᱟᱜ?
ᱚ ᱦᱮᱸ ᱟᱲᱮᱞᱟᱜ ᱦᱮᱸ ᱟᱲᱮᱞᱟᱜ ᱠᱚᱫᱚ ᱦᱩᱭ ᱥᱟᱹᱛ ᱟᱠᱟᱱᱟ ᱡᱷᱚᱛᱚ ᱜᱮ᱾ ᱚᱸ ᱦᱚᱸ ᱟᱞᱮ ᱱᱚᱛᱮ ᱫᱚ ᱟᱲᱮ ᱞᱟᱜ ᱜᱮᱞᱮ ᱞᱟᱹᱭᱟ ᱟᱲᱮ ᱡᱷᱩᱲᱟᱹᱣ ᱟᱨᱠᱤ᱾ ᱟᱫᱚ ᱵᱷᱤᱴᱟᱹ ᱢᱟᱜ ᱟᱫᱚ ᱠᱟᱹᱴᱤᱡ ᱡᱩᱫᱟᱹ ᱧᱚᱜᱚᱜ ᱠᱟᱱᱟ ᱢᱟᱱᱮ ᱡᱚᱠᱷᱚᱱ ᱚᱲᱟᱜ ᱠᱚ ᱵᱮᱱᱟᱣᱟ ᱩᱱ ᱥᱚᱢᱚᱭ ᱡᱟᱦᱟᱸ ᱵᱟᱝᱠᱚ ᱞᱟᱜᱟ
ᱦᱮᱸ᱾
ᱦᱮᱸ ᱵᱷᱤᱴᱟᱹ ᱢᱟᱜ ᱫᱚ ᱚᱱᱟᱞᱮ ᱵᱩᱡᱷᱭᱟ ᱟᱞᱮ ᱫᱚ᱾
ᱟᱪᱪᱷᱟ ᱟᱪᱪᱷᱟ ᱟᱪᱪᱷᱟ ᱟᱫᱚ ᱟᱞᱮᱫᱚ ᱚᱱᱟ ᱡᱟᱦᱟᱸᱟᱢ ᱞᱟᱹᱭ ᱠᱮᱫᱟ ᱚᱲᱟᱜ ᱥᱩᱢᱚᱭ ᱟᱞᱮᱚ ᱚᱱᱟ ᱫᱚᱞᱮ ᱞᱟᱹᱭᱟ ᱵᱩᱱᱤᱭᱟᱹᱫ ᱛᱟᱲᱟᱣ᱾
ᱵᱩᱱᱤᱭᱟᱹᱫ᱾
ᱚ ᱵᱩᱱᱤᱭᱟᱹᱫ ᱦᱮᱸ ᱦᱮᱸ ᱚᱱᱟ ᱵᱩᱱᱤᱭᱟᱹᱫ ᱦᱚᱸᱠᱚ ᱞᱟᱹᱭ ᱵᱟᱲᱟᱭ ᱚᱵᱥᱳᱭ ᱦᱮᱸ᱾ ᱦᱮᱸ᱾ ᱟᱪᱪᱷᱟ ᱟᱪᱪᱷᱟ᱾ ᱛᱚᱦᱚᱞᱮ ᱜᱚᱝᱠᱮ ᱵᱤᱨ ᱵᱩᱨᱩ ᱠᱚᱫᱚ ᱢᱮᱱᱟᱜ ᱜᱮᱭᱟ ᱥᱮ ᱵᱟᱝᱼᱟ ᱟᱯᱮ ᱚᱱᱛᱮ ᱫᱚ?
ᱦᱮᱸ ᱵᱤᱨ ᱵᱩᱨᱩ ᱠᱚᱫᱚ ᱢᱮᱱᱟᱜ ᱜᱮᱭᱟ ᱵᱤᱨ ᱫᱤᱥᱚᱢ ᱜᱮ ᱚᱲᱟᱜ ᱠᱩᱰᱟᱹᱢ ᱠᱷᱚᱱ ᱜᱮ ᱵᱤᱨ ᱠᱚᱫᱚ ᱮᱠ ᱮᱠᱵᱟᱨᱮ ᱫᱟᱨᱮ ᱱᱟᱹᱲᱤ ᱛᱮ ᱥᱟᱡᱟᱣ ᱟᱠᱟᱱᱟ᱾
ᱦᱮᱸ ᱦᱮᱸ ᱦᱮᱸ ᱦᱮᱸ᱾
ᱟᱨ ᱱᱤᱛᱚᱜ ᱚᱠᱛᱚ ᱨᱮᱫᱚ ᱡᱩᱫᱤᱢ ᱵᱚᱞᱚᱱᱟ ᱫᱚᱢᱮ ᱞᱟᱛᱟᱜ ᱜᱮᱭᱟ ᱠᱟᱨᱚᱱ ᱫᱟᱜ ᱟᱠᱟᱫᱟᱭ ᱥᱮ ᱟᱨᱚ ᱢᱮᱨᱚᱢ ᱮᱸ ᱠᱚ ᱟᱹᱛᱤᱧ ᱠᱚ ᱤᱫᱤ ᱠᱚᱣᱟ ᱠᱟᱹᱴᱤᱡ ᱵᱚᱛ ᱵᱚᱛᱚᱨ ᱧᱚᱜ ᱧᱚᱜ ᱜᱮᱭᱟ ᱟᱨᱠᱤ ᱱᱤᱛᱚᱜ ᱫᱚ ᱵᱤᱧ ᱠᱤᱫᱤᱧ ᱠᱚᱫᱚ ᱠᱚ ᱛᱟᱦᱮᱱᱟ᱾
ᱦᱮᱸ ᱦᱮᱸ ᱟᱨ ᱱᱤᱛᱳᱜ ᱫᱚ ᱚᱱᱟ ᱟᱨ ᱟᱠᱚᱣᱟᱜ ᱛᱟᱦᱮᱸ ᱡᱟᱭᱜᱟ ᱠᱚᱨᱮ ᱵᱷᱩᱜᱟᱹᱜ ᱠᱚᱨᱮ ᱫᱟᱜ ᱠᱚᱦᱚᱸ ᱵᱚᱞᱚ ᱟᱠᱟᱱᱟ ᱡᱚᱛᱚ ᱟᱫᱚ ᱠᱩᱴᱟᱹᱲ ᱥᱮᱫ ᱠᱚ ᱨᱟᱠᱟᱵ ᱦᱤᱡᱩᱜ-ᱟ ᱛᱚ᱾
ᱦᱮᱸ ᱦᱮᱸ
ᱦᱮᱸ ᱚᱱᱠᱟ ᱚᱱᱠᱟ ᱵᱤᱨ ᱠᱚᱨᱮ ᱚᱱᱠᱟᱱ ᱡᱟᱦᱟᱱᱟᱜ ᱵᱚᱛᱚᱨᱟᱱ ᱚᱱᱠᱟᱱ ᱡᱤᱭᱟᱹᱞᱤ ᱠᱚ ᱢᱮᱱᱟᱜ ᱠᱚᱣᱟ ᱥᱮ ᱪᱮᱫ?
ᱟᱫᱚ ᱵᱚᱛᱚᱨᱟᱱ ᱡᱤᱭᱟᱹᱞᱤ ᱵᱳᱞᱛᱮ ᱱᱩᱠᱩ ᱦᱟᱹᱛᱤ ᱠᱚᱫᱚ ᱠᱚ ᱯᱮᱨᱟᱭ ᱜᱮ ᱯᱮᱲᱟ ᱞᱮᱠᱟ ᱠᱚ ᱛᱟᱦᱮᱸ ᱵᱟᱲᱟᱜ-ᱟ ᱟᱨᱠᱤ᱾
ᱟᱪᱪᱷᱟ ᱟᱪᱪᱷᱟ ᱟᱪᱷᱟ᱾
ᱠᱟᱜᱮ ᱢᱟᱱᱮ ᱳᱭ ᱥᱮᱨᱢᱟ ᱨᱮ ᱢᱤᱫ ᱵᱟᱨ ᱪᱟᱸᱫᱳ ᱜᱮ ᱡᱩᱫᱤ ᱵᱟᱠᱚ ᱛᱟᱦᱮᱱ ᱠᱷᱟᱱ ᱵᱟᱠᱷᱟᱱ ᱯᱨᱟᱭ ᱪᱟᱸᱫᱳ ᱜᱮᱠᱚ ᱛᱟᱦᱮᱱᱟ᱾
ᱛᱟᱦᱮ ᱱᱟᱠᱚ ᱟᱫᱚ ᱡᱟᱦᱟᱱᱟᱜ ᱠᱚ ᱠᱷᱚᱛᱤ ᱵᱟᱲᱟᱭ ᱜᱮᱭᱟ ᱥᱮ ᱩᱱᱠᱩ ᱫᱚ ᱚᱱᱠᱟ ᱞᱮᱠᱟ ᱫᱚ ᱵᱟ?
ᱟᱫᱚ ᱠᱷᱩᱛᱤ ᱵᱚᱞᱛᱮ ᱫᱚ ᱧᱮᱞ ᱢᱮ ᱡᱟᱦᱟᱸ ᱚᱱᱮ ᱵᱤᱨ ᱥᱚᱰᱚᱜ ᱠᱚᱨᱮᱱᱟᱜ ᱠᱷᱮᱛ ᱠᱚ ᱢᱮᱱᱟᱜ ᱚᱱᱟ ᱠᱚᱨᱮᱱᱟᱜ ᱦᱩᱲᱩ ᱫᱚᱠᱚ ᱡᱚᱢᱟ ᱱᱤᱛᱩᱜ ᱡᱟᱦᱟᱸ ᱠᱚ ᱨᱦᱚᱭ ᱟᱠᱟᱫᱟ᱾ ᱱᱚᱜ ᱛᱳ ᱡᱟᱦᱟᱸ ᱜᱟᱪᱷᱤᱜ ᱠᱟᱱᱟ ᱜᱟᱹᱪᱷᱤ ᱦᱩᱲᱩ ᱚᱱᱮ ᱦᱟᱹᱞᱤ ᱥᱩᱢᱚᱭ ᱟᱹᱰᱤ ᱪᱷᱟᱴ ᱠᱚ ᱤᱨ ᱧᱚᱜ ᱠᱟᱛᱮ ᱮᱢᱚᱱ ᱥᱩᱲ ᱛᱮᱠᱚ ᱨᱚᱪᱚᱫ ᱠᱟᱛᱮ ᱠᱚ ᱡᱚᱢᱟ᱾
ᱟᱪᱪᱷᱟ ᱟᱪᱪᱷᱟ ᱢᱟᱱᱮ ᱚᱱᱟ ᱫᱚ ᱢᱟᱱᱮ ᱠᱤᱪᱷᱩᱴᱟ ᱟᱠᱚ ᱵᱟᱠᱷᱨᱟ ᱛᱟᱦᱮᱱᱟ ᱟᱨᱠᱤ᱾
ᱦᱮᱸ ᱢᱟᱱᱮ ᱞᱟᱹᱭ ᱞᱮᱠᱷᱟᱱ ᱟᱠᱚ ᱵᱟᱠᱷᱨᱟ ᱜᱮ ᱱᱚᱸᱰᱮᱱᱟᱜ ᱡᱩᱫᱤᱢ ᱟᱹᱫᱟᱹᱭᱟ ᱠᱷᱩᱵ ᱵᱷᱟᱜᱽᱜᱚ ᱛᱮ᱾
ᱦᱮᱸ ᱦᱮᱸ ᱦᱮᱸ ᱦᱮᱸ ᱟᱪᱪᱷᱟ ᱟᱪᱪᱷᱟ
ᱟᱫᱚ ᱟᱞᱮᱭᱟᱜ ᱱᱚᱣᱟ ᱵᱤᱴᱟᱜ ᱫᱚ ᱞᱟᱹᱭ ᱞᱮᱠᱷᱟᱱ ᱯᱟᱥᱱᱟᱣ ᱟᱠᱟᱱᱟ ᱟᱹᱰᱤ ᱢᱟᱨᱟᱝ ᱛᱮ ᱢᱟᱱᱮ ᱟᱹᱰᱤ ᱢᱟᱨᱟᱝ ᱛᱮ ᱮᱠᱵᱟᱨᱮ ᱢᱟᱨᱟᱝ ᱵᱤᱨ ᱠᱷᱚᱱ ᱦᱩᱰᱤᱧ ᱦᱩᱰᱤᱧ ᱦᱩᱰᱤᱧ ᱛᱮ ᱮᱠᱵᱟᱨ ᱟᱞᱮᱭᱟᱜ ᱵᱤᱨ ᱦᱮᱡ ᱟᱠᱟᱱᱟ ᱟᱨᱦᱚᱸ ᱱᱚᱛᱮ ᱢᱟᱨᱟᱝ ᱪᱟᱞᱟᱣ ᱠᱟᱱᱟ᱾
ᱦᱩᱸ ᱦᱩᱸ ᱦᱩᱸ
ᱛᱟᱦᱞᱮ ᱟᱯᱮ ᱫᱤᱥᱚᱢ ᱫᱚ ᱚᱠᱟ ᱞᱮᱠᱟ?
ᱟᱞᱮ ᱫᱤᱥᱚᱢ ᱫᱚ ᱜᱚᱝᱠᱮ ᱵᱤᱨ ᱠᱚᱫᱚ ᱢᱮᱱᱟᱜ-ᱟ ᱮᱠᱴᱩ ᱥᱟᱦᱟ ᱨᱮ ᱟᱫᱚ ᱟᱞᱮᱫᱚ ᱰᱩᱝᱨᱤ ᱢᱮᱱᱟᱜ-ᱟ ᱰᱩᱝᱨᱤ ᱛᱟᱯᱚᱞ ᱨᱮᱜᱮ ᱢᱮᱱᱟᱜ ᱞᱮᱭᱟ ᱟᱞᱮ ᱫᱚ᱾ ᱵᱚᱲᱚ ᱵᱚᱲᱚ ᱰᱩᱝᱨᱤ ᱢᱮᱱᱟᱜ-ᱟ᱾ ᱠᱟᱹᱴᱤᱜ ᱢᱟᱨᱟᱝ ᱟᱨᱚ ᱚᱝᱠᱟᱱᱟᱜ ᱰᱩᱝᱨᱤ ᱚᱱᱟ ᱛᱟᱯᱚᱞ ᱠᱟᱹᱴᱤᱜ ᱥᱚᱢᱟᱱ ᱧᱚᱜ ᱢᱮᱱᱟᱜ-ᱟ ᱚᱱᱠᱟᱱ ᱡᱟᱭᱜᱟ ᱨᱮᱜᱮ ᱞᱮ ᱛᱟᱦᱮᱱᱟ ᱟᱞᱮ ᱫᱚ ᱟᱫᱚ ᱵᱤᱨ ᱠᱚᱫᱚ ᱢᱮᱱᱟᱜ ᱴᱤᱜ ᱥᱟᱦᱟ ᱨᱮ ᱟᱨ ᱮᱢᱱᱤ ᱚᱱᱟ ᱥᱳᱱᱟᱡᱷᱩᱨᱤ ᱠᱚ ᱢᱮᱱᱟᱜ ᱜᱮᱭᱟ᱾
ᱟᱫᱚ ᱚᱱᱟᱜᱤᱧ ᱧᱮᱞ ᱠᱟᱛᱮᱜ ᱛᱟᱦᱮᱱ ᱛᱟᱯᱚᱱ ᱯᱮ ᱰᱩᱝᱽᱨᱤ ᱠᱚᱨᱮ ᱫᱚ ᱠᱟᱨᱚᱱ ᱧᱮᱞᱚᱜ ᱠᱟᱱᱟ ᱥᱮ ᱟᱥᱟᱢ ᱫᱤᱥᱚᱢ ᱥᱮᱫ ᱫᱚᱢᱮ ᱵᱩᱱᱱᱟᱹ ᱠᱟᱫᱟᱭ ᱚᱲᱟᱜ ᱠᱚ ᱫᱚᱢᱮ ᱟᱹᱛᱩᱣ ᱠᱟᱫ ᱛᱟᱠᱚᱣᱟᱭ᱾
ᱦᱮᱸ ᱦᱮᱸ ᱦᱮᱸ ᱟᱥᱟᱢ ᱫᱤᱥᱚᱢ ᱫᱚ ᱱᱤᱛᱳᱜ ᱫᱚ ᱫᱚᱢᱮ ᱠᱚ ᱦᱟᱞᱮ ᱰᱟᱞᱮᱭ ᱠᱟᱱ ᱜᱮᱭᱟ᱾
ᱦᱮᱸ
ᱟᱨ ᱦᱮᱸ
ᱠᱟᱹᱴᱤᱡ ᱧᱮᱞ ᱠᱟᱛᱮᱫ ᱵᱟᱢ ᱛᱟᱦᱮᱸ ᱞᱮᱠᱷᱟᱱ ᱠᱟᱨᱚᱱ ᱟᱹᱰᱤ ᱡᱟᱞᱟ ᱧᱚᱜ ᱜᱮᱭᱟ᱾
ᱦᱩᱸ
ᱟᱫᱚ ᱛᱟᱦᱞᱮ ᱟᱯᱮ ᱥᱮᱫ ᱫᱚ ᱚᱱᱠᱟ ᱵᱩᱱᱱᱟᱹ ᱠᱚᱨᱮᱱᱟᱜ ᱵᱚᱛᱚᱨ ᱫᱚ ᱢᱮᱱᱟᱜ ᱟᱥᱮ ᱵᱟᱝ ᱥᱮ ᱚᱠᱟ ᱞᱮᱠᱟ?
ᱦᱮᱸ ᱜᱚᱝᱠᱮ ᱵᱚᱱᱱᱟ ᱵᱚᱞᱛᱮ ᱫᱚ ᱚᱝᱠᱟ ᱞᱮᱠᱟ ᱵᱚᱱᱱᱟ ᱵᱟᱝ ᱵᱚᱧᱱᱟ ᱵᱟᱲᱟᱜ-ᱟ ᱟᱫᱚ ᱰᱩᱝᱨᱤ ᱛᱚ ᱵᱚᱧᱱᱟ ᱞᱮᱠᱟᱜᱮ ᱵᱟᱞᱮ ᱵᱩᱡᱟ ᱱᱚᱛᱮ ᱫᱚ ᱢᱟᱱᱮ ᱡᱟᱦᱟ ᱢᱮᱱᱟᱜ ᱞᱮᱭᱟ, ᱚᱱᱠᱟ ᱞᱮᱠᱟ ᱵᱚᱱᱱᱟ ᱜᱮ ᱵᱟᱝ ᱦᱩᱭ ᱵᱟᱲᱟ ᱟᱠᱟᱱᱟ, ᱟᱸᱡᱚᱢ ᱵᱟᱲᱟ ᱦᱚᱸ ᱵᱟᱝ ᱦᱩᱭ ᱟᱨ ᱵᱷᱚᱵᱤᱥᱚᱛ ᱨᱮᱦᱚᱸ ᱟᱥᱟ ᱠᱚᱨᱤ ᱵᱟᱝ ᱦᱩᱭᱩᱜᱼᱟ ᱚᱱᱠᱟ ᱞᱮᱠᱟ ᱫᱚ ᱾
ᱦᱮᱸ ᱟᱫᱚ ᱱᱚᱣᱟ ᱫᱚ ᱚᱠᱟ ᱞᱮᱠᱟ ᱚ ᱟᱪᱪᱷᱟ ᱟᱪᱪᱷᱟ ᱛᱟᱦᱚᱞᱮ ᱴᱷᱤᱠ ᱜᱮᱭᱟ ᱦᱮᱸ ᱾
ᱟᱫᱚ ᱟᱞᱮ ᱱᱚᱛᱮ ᱫᱚ ᱮᱢᱱᱤ ᱫᱚ
ᱢᱟᱱᱮ ᱫᱟᱜ ᱨᱮᱱᱟᱜ ᱫᱚᱢᱮ ᱚᱵᱷᱟᱵ ᱛᱟᱞᱮ ᱟᱨᱠᱤ ᱫᱷᱚᱨᱚᱱ ᱠᱷᱟᱱ ᱜᱮ ᱱᱤᱛᱚᱜ ᱫᱚ ᱡᱟᱦᱟᱸ ᱞᱮᱠᱟ ᱜᱮ ᱡᱷᱟᱨᱱᱟ ᱫᱟᱜ ᱠᱚᱞᱮ ᱧᱟᱢ ᱵᱟᱲᱟᱭ ᱜᱮᱭᱟ ᱾
ᱦᱩᱸ᱾ ᱟᱨ ᱫᱷᱚᱨᱚᱱ ᱯᱟᱲᱟᱣ ᱞᱮᱱᱠᱷᱟᱱ ᱟᱫᱚ ᱩᱱᱫᱚ ᱡᱷᱟᱨᱱᱟ ᱠᱚᱦᱚᱸ ᱟᱸᱡᱮᱫᱚᱜ-ᱟ, ᱟᱨ ᱚᱱᱠᱟ ᱢᱟ ᱴᱨᱟᱠᱴᱟᱨ ᱛᱮ ᱫᱟᱜ ᱠᱚ ᱟᱹᱜᱩᱭ ᱜᱮᱭᱟ ᱢᱟᱡᱷᱮ ᱢᱟᱡᱷᱮ ᱚᱱᱠᱟ ᱯᱚᱧᱪᱟᱭᱮᱛ ᱠᱷᱚᱱ ᱵᱚᱞᱚᱠ ᱠᱷᱚᱱ ᱾ ᱟᱫᱚ ᱞᱟᱦᱟ ᱥᱮᱨᱢᱟ ᱫᱚ ᱵᱟᱝᱠᱚ ᱟᱹᱜᱩ ᱠᱟᱫᱟ ᱫᱤᱭᱮᱸ ᱥᱮᱨᱢᱟ ᱫᱚᱠᱚ ᱪᱤᱠᱟᱹᱭᱮᱫ ᱱᱟᱦᱟᱜ ᱱᱟᱦᱟᱜ ᱫᱷᱚᱨᱚᱱ ᱡᱩᱫᱤ ᱦᱤᱡᱩᱜ ᱠᱷᱟᱱ,
ᱛᱟᱦᱟᱞᱮ ᱟᱯᱮ ᱫᱚ ᱢᱳᱴᱟᱢᱩᱴᱤ ᱫᱟᱜ ᱛᱮᱫᱚ ᱫᱚᱢᱮ ᱯᱮ ᱟᱠᱟᱞ ᱧᱚᱜ ᱜᱮᱭᱟ ᱟᱫᱚ
ᱦᱮᱸ ᱫᱟᱜ ᱛᱮ ᱟ ᱮᱠᱟᱞ ᱚᱱᱟᱜᱮ ᱟᱞᱮ ᱫᱚ ᱵᱚᱨᱥᱟ ᱴᱩᱠᱩ ᱜᱮ ᱡᱟ ᱪᱟᱥ ᱦᱩᱭᱩᱜᱼᱟ, ᱟᱫᱚ ᱫᱷᱚᱨᱚᱱ ᱫᱚ ᱮᱠᱟᱞ ᱜᱮ ᱵᱟᱝ ᱦᱩᱭᱩᱜᱼᱟ ᱾
ᱚ ᱟᱞᱮ ᱫᱤᱥᱚᱢ ᱫᱚ ᱚᱱᱠᱟ ᱫᱟᱜ ᱛᱮᱫᱚ ᱠᱟᱹᱴᱤᱡ ᱦᱚᱸ ᱟᱠᱟᱞ ᱫᱚ ᱵᱟᱹᱱᱩᱜᱼᱟ, ᱢᱟᱱᱮ ᱫᱟᱜ ᱛᱮᱫᱚ ᱠᱟᱹᱴᱤᱡ ᱠᱚᱞ ᱦᱚᱸ ᱢᱮᱱᱟᱜᱼᱟ, ᱠᱩᱧ ᱠᱚ ᱢᱮᱱᱟᱜ ᱠᱩᱧ ᱠᱚᱫᱚ ᱱᱤᱛᱚᱜ ᱫᱚ ᱵᱚᱱᱫᱚ ᱟᱠᱟᱱᱟ, ᱟᱪᱪᱷᱟ ᱱᱚᱸᱰᱮ ᱛᱟᱦᱚᱞᱮ ᱥᱟᱢ-ᱢᱟᱨᱥᱟᱞ ᱠᱚ ᱛᱟᱦᱮᱸᱱᱟ ᱰᱷᱮᱠᱚᱡ ᱠᱚᱞ ᱠᱚ ᱛᱟᱦᱮᱱᱟ, ᱢᱮᱱᱟᱜᱼᱟ᱾ ᱢᱟᱱᱮ ᱰᱷᱮᱠᱚᱡ ᱯᱚᱨᱮ ᱱᱚᱝᱠᱟ ᱡᱚᱠᱷᱚᱱ ᱯᱳᱭᱞᱳ ᱞᱮ ᱛᱟᱲᱟᱣᱞᱟ ᱮᱢᱚᱱ ᱫᱟᱜ ᱥᱮᱛᱮᱧ ᱞᱮᱱᱟ ᱡᱮ ᱵᱷᱤᱱᱟᱹ ᱰᱷᱮᱠᱚᱡ ᱛᱮᱦᱚᱸ ᱢᱤᱫᱴᱟᱝ ᱯᱟᱭᱤᱯ ᱥᱮᱴ ᱦᱳᱭ ᱠᱟᱱ ᱛᱟᱞᱮᱭᱟ, ᱟᱨ ᱥᱤᱧ ᱧᱤᱫᱟᱹ ᱵᱚᱦᱚᱲ ᱵᱚᱦᱚᱲ ᱟᱹᱛᱩᱜ ᱠᱟᱱ ᱛᱟᱸᱦᱮᱫ᱾ ᱥᱤᱧ ᱧᱤᱫᱟᱹ ᱫᱟᱜ ᱩᱰᱩᱠᱚᱜ ᱠᱟᱱᱟ ᱯᱟᱭᱤᱯ ᱠᱷᱚᱱ ᱾ ᱵᱷᱤᱱᱟᱹ ᱰᱷᱮᱠᱚᱡ ᱛᱮ ᱟᱫᱚ ᱱᱚᱣᱟ ᱫᱚ ᱰᱷᱮᱠᱚᱡ ᱠᱚᱞ ᱥᱟᱶ ᱫᱚ ᱵᱟᱞᱮ ᱰᱷᱮᱠᱚᱡ ᱠᱚᱞ ᱠᱷᱚᱱ ᱜᱮ ᱞᱟᱛᱟᱨ ᱠᱷᱚᱱ ᱯᱟᱭᱤᱯ ᱞᱮ ᱩᱰᱩᱠ ᱞᱟᱜ-ᱟ ᱾
ᱦᱚᱸ ᱦᱚᱸ ᱟᱪᱪᱷᱟ ᱟᱪᱪᱷᱟ᱾
ᱢᱟᱱᱮ ᱚᱱᱠᱟ ᱞᱮᱠᱟ ᱫᱟᱜ ᱟᱫᱚ ᱡᱟᱠ ᱟᱫᱚ ᱵᱚᱱᱫᱚ ᱩᱰᱩᱠ ᱫᱟᱜ ᱫᱚ ᱢᱤᱫᱴᱟᱝ ᱧᱮᱞ ᱫᱟᱹᱧ ᱧᱮᱞᱚᱜ ᱠᱟᱱᱟ ᱫᱟᱜ ᱱᱚᱝᱠᱟ ᱚᱯᱚᱪᱚᱭ ᱠᱟᱛᱮᱜ ᱫᱟᱜ ᱫᱚ ᱱᱚᱥᱴᱚᱜ ᱠᱟᱱᱟ, ᱯᱟᱹᱦᱤᱞ ᱦᱚᱲ ᱡᱩᱫᱤ ᱱᱚᱝᱠᱟ ᱫᱟᱜ ᱚᱯᱚᱪᱚᱭ ᱚᱪᱚᱭ ᱦᱩᱭᱩᱜᱼᱟ, ᱢᱟᱱᱮ ᱯᱩ-ᱯᱚᱝᱲᱟ ᱠᱚ ᱫᱟᱜ ᱵᱟᱝ ᱦᱚᱸᱠᱚ ᱧᱟᱢ ᱫᱟᱲᱮᱭᱟᱜᱼᱟ ᱾
ᱦᱮᱸ ᱟᱫᱚ ᱟᱞᱮ ᱱᱚᱛᱮ ᱫᱚ ᱢᱟᱱᱮ ᱛᱤᱱᱥᱚ ᱯᱷᱩᱴ ᱛᱟᱲᱟᱣ ᱠᱟᱛᱮᱜ ᱨᱮᱦᱚᱸ ᱫᱟᱜ ᱫᱚ ᱠᱤᱪᱷᱩ ᱡᱟᱭᱜᱟ ᱨᱮ ᱩᱰᱩᱜ ᱦᱚᱸ ᱵᱟᱝ ᱩᱰᱩᱜ- ᱟᱫᱚ ᱚᱱᱟᱛᱮ ᱚᱱᱠᱟ ᱞᱮᱠᱟ ᱫᱚ ᱵᱟᱝᱠᱚ ᱛᱟᱲᱟᱣ ᱧᱚᱜ ᱜᱮᱭᱟ ᱫᱷᱤᱨᱤ ᱧᱚᱜ ᱜᱮᱭᱟ ᱫᱷᱤᱨᱤ ᱠᱚᱨᱮ ᱫᱚᱢᱮ ᱯᱟᱲᱟᱜᱼᱟ ᱛᱟᱲᱟᱣ ᱛᱟᱲᱟᱣᱛᱮ ᱵᱚᱲᱚ ᱵᱚᱲᱚ ᱫᱷᱤᱲᱤ ᱢᱮᱱᱟᱜ-ᱟ ᱛᱚ ᱾
ᱚᱸᱻ
ᱯᱟᱹᱦᱤᱞ ᱠᱩᱧ ᱠᱚ ᱛᱟᱸᱦᱮᱫ ᱠᱟᱱ ᱛᱟᱦᱮᱸᱫ ᱠᱩᱧ ᱨᱮᱫᱚ ᱫᱟᱜ ᱫᱚ ᱧᱟᱢᱚᱜ ᱛᱟᱦᱮᱸ ᱠᱟᱱ ᱛᱟᱦᱮᱸᱫ ᱜᱮ ᱟᱫᱚ ᱚᱱᱠᱟ ᱡᱷᱟᱞᱟᱣ ᱦᱚᱸ ᱵᱟᱝ ᱦᱩᱭ ᱠᱟᱱᱟ ᱱᱮᱛᱟᱨ ᱫᱚ ᱾
ᱩᱸ᱾
ᱟᱹᱰᱤ ᱯᱟᱹᱦᱤᱞ ᱧᱚᱜ ᱥᱮᱫᱟᱭ ᱫᱚ ᱚᱱᱠᱟ ᱟᱞᱮ ᱫᱚ ᱯᱚᱧᱪᱟᱭᱮᱛ ᱠᱷᱚᱱ ᱠᱩᱸᱧ ᱠᱚ ᱮᱢᱟᱞᱮ- ᱠᱟᱱ ᱛᱟᱦᱮᱸᱫ ᱟᱨᱠᱤ ᱚᱲᱟᱜ ᱚᱲᱟᱜ, ᱟᱫᱚ ᱟᱫᱚ ᱦᱟᱱᱟ ᱟᱢᱚᱞ ᱨᱮᱜᱮ ᱦᱩᱭ ᱠᱟᱱᱟ ᱟᱫᱚ ᱱᱮᱛᱟᱨ ᱢᱟ ᱟᱹᱰᱤ ᱠᱤᱪᱷᱩ ᱵᱚᱫᱚᱞᱮᱱᱟ᱾ ᱟᱫᱚ ᱚᱱᱠᱟ ᱞᱮᱠᱟ ᱫᱚ ᱚᱱᱟ ᱠᱩᱧ ᱡᱷᱟᱞᱟᱣ ᱨᱮᱱᱟᱜ ᱥᱮ ᱟᱨᱦᱚᱸ ᱱᱟᱣᱟ ᱠᱟᱭᱛᱮ ᱠᱩᱧ ᱨᱮᱱᱟᱜ ᱚᱱᱠᱟ ᱞᱮᱠᱟ ᱵᱮᱵᱚᱥᱛᱷᱟ ᱦᱚᱸ ᱵᱟᱹᱱᱩᱜᱼᱟ᱾ ᱟᱫᱚ ᱢᱤᱫᱴᱟᱱ ᱰᱩᱝᱨᱤ ᱡᱷᱟᱨᱱᱟ ᱢᱮᱱᱟᱜᱼᱟ ᱚᱱᱟ ᱰᱩᱝᱨᱤ ᱡᱷᱟᱨᱱᱟ, ᱫᱟᱜ ᱫᱚ ᱟᱹᱛᱩᱜᱼᱟ ᱱᱚᱜ ᱚᱚᱭ ᱵᱚᱨᱥᱟ ᱥᱩᱚᱢᱚᱭ ᱫᱚ ᱠᱚᱱᱚ ᱚᱥᱩᱵᱤᱫᱟ ᱫᱚ ᱵᱟᱝ ᱦᱩᱭᱩᱜᱭᱼᱟ ᱫᱷᱚᱨᱚᱱ ᱦᱚᱸ ᱟᱸᱡᱮᱫ ᱜᱚᱫᱚᱜ ᱜᱮᱭᱟ ᱚᱱᱟ ᱦᱚᱸ᱾
ᱟᱫᱚ ᱪᱤᱠᱟᱹ ᱠᱟᱜᱼᱟ ᱟᱢ ᱱᱚᱝᱠᱟ ᱡᱮᱢᱚᱱ ᱚᱠᱚᱭ ᱫᱚ ᱧᱮᱢ ᱚᱠᱟ ᱫᱤᱥᱚᱢ ᱥᱮᱫ ᱮᱢ ᱠᱚᱭᱚᱜ ᱞᱮᱠᱷᱟᱱ ᱚᱠᱟ ᱫᱤᱥᱚᱢ ᱫᱚ ᱫᱟᱜ ᱛᱮ, ᱚᱠᱚᱭ ᱠᱚ ᱟᱹᱛᱩᱜ ᱠᱟᱱᱟ ᱚᱠᱚᱭ ᱫᱚ ᱫᱟᱜ ᱵᱟᱝ ᱡᱟᱞᱟ ᱨᱮᱠᱚ ᱦᱟᱨᱠᱮᱛᱚᱜ ᱠᱟᱱᱟ᱾
ᱦᱟᱨᱠᱮᱛᱚᱜ ᱠᱟᱱᱟ ᱦᱮᱸ ᱦᱮᱸ ᱦᱮᱸ᱾ ᱚᱱᱠᱟᱜᱮ
ᱫᱷᱟᱹᱨᱛᱤ ᱯᱚᱨᱤ ᱛᱚ ᱟᱨ ᱜᱚᱴᱟ ᱫᱚ ᱵᱟᱝ ᱥᱚᱢᱟᱱ ᱛᱟᱵᱚᱱᱟ᱾
ᱦᱮᱸ ᱦᱮᱸ ᱦᱮᱸ ᱦᱮᱸ ᱦᱮᱸ
ᱟᱫᱚ ᱡᱟᱦᱟᱸ ᱫᱤᱥᱚᱢ ᱫᱚ ᱱᱤᱛᱚᱜ ᱫᱚ ᱧᱮᱞᱚᱜ ᱠᱟᱱᱟ ᱟᱥᱟᱢ ᱠᱚᱨᱮ ᱫᱚ ᱡᱟ ᱠᱚ ᱟᱹᱛᱩᱜ ᱠᱟᱱᱟ ᱰᱟᱹᱝᱨᱤ ᱢᱮᱨᱚᱢ ᱠᱚᱦᱚᱸ ᱫᱟᱭᱟᱜᱮ ᱧᱮᱞᱚᱜ ᱠᱟᱱᱟ ᱪᱷᱚᱵᱤ ᱠᱚ᱾
ᱦᱩᱸ ᱦᱩᱸ ᱢᱟᱱᱮ ᱱᱚᱣᱟ ᱫᱚ ᱮᱢᱚᱱ ᱢᱤᱫᱴᱟᱱ ᱡᱟᱭᱜᱟ ᱠᱟᱱᱟ ᱤᱧ ᱫᱩᱧ ᱢᱚᱱᱮᱭᱟᱱ ᱵᱩᱨᱩ ᱫᱤᱥᱚᱢ ᱥᱟᱶ ᱡᱚᱠᱷᱚᱱ ᱢᱟᱱᱮ, ᱮᱢᱚᱱ ᱥᱤᱥᱴᱮᱢ ᱵᱩᱨᱩ ᱠᱚ ᱠᱟᱱᱟ ᱡᱩᱫᱤ ᱢᱚᱱᱮ ᱠᱟᱜ ᱢᱮ ᱫᱟᱜ ᱤᱱᱠᱮᱥ ᱫᱚᱢᱮ ᱫᱟᱜ ᱜᱚᱫ ᱠᱟᱜᱟᱭ᱾ ᱡᱩᱫᱤ ᱢᱤᱫ ᱫᱷᱟᱣ ᱵᱟᱱ ᱟᱬᱜᱚ ᱟᱜ ᱡᱟᱹᱱᱤᱡ ᱠᱷᱟᱱ ᱫᱷᱟᱥᱠᱟᱣ ᱠᱟᱛᱮ ᱦᱤᱡᱩᱜᱼᱟ᱾ ᱢᱟᱱᱮ ᱟᱛᱳ ᱦᱚᱲ, ᱵᱩᱡ ᱦᱟ ᱵᱟᱠᱟ ᱧᱟᱢᱟ
ᱦᱮᱸ ᱦᱮᱸ ᱦᱮᱸ ᱦᱮᱸ ᱟᱪᱠᱟ ᱜᱮ ᱟᱪᱠᱟ ᱜᱮ᱾
ᱟᱪᱠᱟ ᱜᱮ ᱱᱚᱣᱟ ᱫᱚ ᱡᱟᱦᱟᱸ ᱫᱩᱞ ᱠᱮᱫ ᱞᱮᱠᱟᱭ ᱫᱟᱜ᱾
ᱦᱮᱸ ᱟᱫᱚ ᱚᱸᱰᱮ ᱧᱮᱞᱚᱜᱚᱜ ᱠᱟᱱᱟ ᱡᱟᱦᱟᱸ ᱵᱨᱚᱢᱦᱚ ᱯᱩᱛᱨᱚ ᱥᱮ ᱪᱮᱫ ᱢᱤᱫᱴᱟᱝ ᱱᱟᱹᱭ ᱢᱮᱱᱟᱜ ᱟ, ᱚᱱᱟ ᱱᱟᱹᱭ ᱨᱮ ᱚᱱᱛᱮ ᱫᱚ ᱫᱚᱢᱮ ᱫᱟᱜ ᱠᱟᱫᱟᱭ ᱛᱚ ᱟᱫᱚ ᱫᱟᱜ, ᱠᱷᱟᱹᱛᱤᱨ ᱡᱟᱹᱱᱤᱡ ᱚᱱᱟ ᱱᱟ. ᱭ ᱯᱟᱲ ᱡᱟᱹᱱᱤᱡ ᱫᱷᱟᱥᱩᱲ ᱟᱠᱟᱱᱟ᱾ ᱚᱱᱟ ᱠᱷᱟᱹᱛᱤᱨ ᱜᱮ, ᱟᱹᱰᱤ ᱥᱮᱫᱟᱭ ᱧᱚᱜ ᱜᱚᱝᱠᱮ ᱫᱩ ᱦᱟᱡᱟᱨ ᱥᱟᱛ-ᱟᱴ ᱥᱮᱫ ᱩᱱ ᱫᱚ ᱵᱟᱭᱨᱮ ᱧᱚᱜ ᱨᱮᱞᱤᱧ ᱛᱟᱦᱮᱱ ᱛᱟᱦᱮᱸᱫ ᱚᱱᱟ,
ᱩᱸᱻ ᱩᱼᱻᱪᱮᱫ ᱞᱤᱧ ᱢᱮ ᱛᱟᱵᱤᱱᱟ ᱚᱱᱟ ᱩᱛᱛᱚᱨᱪᱚᱵᱽᱵᱤᱥ ᱯᱚᱨᱜᱚᱱᱟ ᱠᱚᱫᱚᱵᱤᱱ ᱟᱸᱡᱚᱢ ᱵᱟᱲᱟ ᱟᱠᱟᱫ ᱪᱚ ᱵᱟᱝ ᱪᱚᱻ
ᱦᱮᱸ ᱟᱡᱚᱢ ᱟᱠᱟᱫᱟᱞᱤᱧ ᱱᱚᱰᱮ ᱜᱤᱫᱽᱨᱟᱹ ᱤᱧ ᱱᱤᱛᱚᱜ ᱫᱚ ᱦᱳᱥᱴᱮᱞ ᱨᱮ ᱢᱤᱱᱟᱧᱟ ᱚᱱᱛᱮ ᱨᱮᱱ ᱯᱟᱹᱴᱷᱣᱟᱹ ᱢᱮᱱᱟᱜ ᱠᱚᱣᱟ ᱤᱧ ᱥᱟᱶᱛᱮ ᱦᱟᱹᱛᱤ ᱠᱚᱲᱟ᱾
ᱚ ᱟᱪᱪᱷᱟ ᱟᱪᱷᱟ ᱟᱪᱪᱷᱟ᱾
ᱟᱥᱟᱢ ᱥᱮᱫ ᱨᱮᱱ ᱦᱚᱱ ᱢᱮᱱᱟᱜ ᱠᱚᱣᱟ ᱢᱟᱱᱮ ᱥᱟᱺᱜᱤᱧ ᱥᱟᱺᱜᱤᱧ ᱜᱤᱫᱽᱨᱟᱹ ᱜᱮ᱾
ᱚᱻ ᱟᱪᱪᱷᱟ ᱢᱟᱱᱮ᱾ ᱟᱹᱵᱤᱱ ᱫᱚ ᱚᱱᱠᱟ ᱢᱟᱱᱮ ᱡᱟᱦᱟᱱᱟᱜ ᱦᱳᱥᱴᱮᱞ ᱠᱚᱵᱤᱱ ᱪᱟᱞᱟᱣ ᱵᱟᱲᱟᱭ ᱜᱮᱭᱟ ᱥᱮ ᱪᱮᱫ ᱞᱮᱠᱟ?
ᱵᱟᱝ ᱦᱳᱥᱴᱮᱞ ᱨᱮᱜᱮᱧ ᱛᱟᱦᱮᱱ ᱜᱮᱭᱟ ᱯᱟᱹᱴᱷᱩᱣᱟᱹ ᱠᱟᱹᱱᱟᱹᱧ ᱛᱚ᱾
ᱚ ᱟᱪᱪᱷᱟ ᱟᱪᱪᱷᱟ ᱯᱟᱴᱷᱩᱣᱟᱹ ᱯᱟᱹᱴᱷᱩᱣᱟᱹ ᱠᱟᱱᱟ ᱟᱪᱷᱟ᱾ ᱛᱟᱞᱟ ᱟ ᱤᱧᱦᱚᱸ ᱩᱱ ᱥᱚᱢᱚᱭ ᱡᱚᱠᱷᱚᱱ ᱯᱟᱹᱴᱷᱩᱣᱟᱹᱧ ᱛᱟᱦᱮᱸ ᱠᱟᱱᱟ ᱟᱫᱚ ᱚᱱᱛᱮ ᱛᱟᱦᱮᱱ ᱦᱩᱭᱩᱜ ᱠᱟᱱ ᱛᱟᱦᱮᱸᱫ ᱛᱚ, ᱚᱱᱟ ᱫᱚ ᱫᱩᱼᱦᱟᱡᱟᱨ ᱟᱴ ᱥᱟᱞ ᱨᱮᱱᱟᱜ ᱠᱟᱛᱷᱟ ᱠᱟᱱᱟ ᱟᱴ ᱫᱚ ᱵᱟᱝ ᱫᱚᱥ ᱨᱮᱱᱟᱜ᱾ ᱛᱚ ᱩᱱ ᱥᱚᱢᱚᱭ ᱚᱱᱮ ᱟᱭᱞᱟ ᱫᱚᱵᱤᱱ ᱟᱸᱡᱚᱢ ᱵᱟᱲᱟ ᱟᱠᱟᱫ ᱪᱚᱝ ᱵᱟᱝ ᱪᱚ᱾
ᱦᱮᱸ ᱟᱸᱡᱚᱢ ᱟᱠᱟᱫᱟᱹᱧ ᱟᱭᱞᱟ ᱡᱷᱚᱲ ᱢᱤᱫᱴᱟᱝ ᱦᱮᱡ ᱞᱮᱱᱟ᱾
ᱦᱮᱸ ᱟᱭᱞᱟ ᱡᱦᱚᱲ ᱫᱚ ᱩᱱ ᱥᱚᱢᱚᱭ ᱟᱞᱮ ᱦᱚᱸ ᱩᱱᱫᱚ ᱯᱟᱹᱴᱷᱩᱣᱟᱹ ᱩᱱᱫᱚ ᱫᱷᱚᱨᱚᱱ ᱨᱮᱱᱟᱜ ᱪᱷᱩᱴᱤ ᱛᱟᱦᱮᱸ ᱠᱟᱱᱟ ᱡᱷᱚᱛᱚ ᱜᱤᱫᱽᱨᱟᱹ ᱜᱮ, ᱚᱲᱟᱜ ᱠᱚ ᱪᱟᱞᱟᱣ ᱞᱮᱱ ᱛᱟᱦᱮᱸ ᱟᱞᱮ ᱫᱚ ᱠᱤᱪᱷᱩ ᱡᱚᱱ ᱵᱟᱞᱮ ᱥᱮᱱ ᱞᱮᱱ ᱛᱟᱦᱮᱸᱫ, ᱛᱚ ᱚᱱᱠᱟ ᱥᱤᱛᱩᱝ ᱫᱤᱱᱟᱹᱢ ᱢᱟᱱᱮ ᱞᱮ ᱡᱟᱹᱯᱤᱫ ᱟᱠᱟᱫᱟ ᱫᱤᱱᱟᱹᱢᱟᱱ ᱟᱨ, ᱚᱱᱠᱟ ᱜᱮ ᱟᱪᱠᱟ ᱜᱮ ᱦᱚᱭ ᱫᱟᱜ ᱠᱮᱫᱟᱭ ᱫᱚᱢᱮ ᱟᱨ ᱚᱱᱠᱟ ᱫᱚᱢᱮ ᱵᱚᱧᱱᱟᱭᱱᱟ᱾ ᱟᱫᱚ ᱚᱱᱟ ᱵᱚᱧᱱᱟᱭᱱᱟ ᱜᱮ ᱟᱹᱞᱤᱧ ᱫᱚ ᱢᱮᱫ ᱥᱩᱨ ᱛᱮᱞᱤᱧ ᱧᱮᱞ ᱟᱠᱟᱫᱟ᱾ ᱢᱟᱱᱮ ᱢᱮᱫ ᱥᱟᱢᱟᱝ ᱛᱮ, ᱟᱫᱚ ᱚᱱᱠᱟ ᱞᱮᱠᱟ ᱵᱚᱧᱭᱱᱟ ᱫᱚ ᱢᱮᱫ ᱥᱟᱢᱟᱝ ᱛᱮᱫᱚ ᱵᱟᱞᱤᱧ ᱧᱮᱞ ᱟᱠᱟᱫᱟ᱾ ᱢᱟᱱᱮ ᱪᱮᱫ ᱞᱤᱧ ᱢᱮᱛᱟ ᱵᱤᱱᱟ ᱩᱱᱠᱩ ᱡᱟᱦᱟᱸᱭ ᱠᱩᱢᱤᱨᱵᱤᱱ ᱧᱮᱞ ᱟᱠᱟᱫ ᱠᱚᱜᱮᱭᱟ ᱛᱚ᱾
ᱦᱮᱸ ᱦᱮᱸ
ᱠᱩᱢᱤᱨ ᱟᱨ ᱵᱤᱧ ᱠᱚ ᱢᱟᱱᱮ ᱦᱚᱲ ᱜᱷᱮᱥᱟ ᱜᱷᱮᱥᱟ ᱢᱮᱱᱟᱜ ᱠᱚᱣᱟ ᱛᱟᱹᱣ ᱨᱮᱦᱚᱸ ᱢᱟᱱᱮ ᱟᱠᱚ ᱦᱚᱸ ᱵᱚᱛᱚᱨ ᱵᱟᱝᱠᱚ ᱵᱩᱡ ᱮᱫᱟ, ᱱᱩᱠᱩ ᱦᱚᱸ ᱵᱚᱛᱚᱨ ᱵᱟᱹᱱᱩᱜ ᱠᱚᱣᱟ ᱢᱟᱱᱮ ᱡᱷᱚᱛᱚ ᱡᱚᱛᱚ ᱡᱤᱣᱤ ᱵᱟᱧᱪᱟᱣ ᱞᱟᱹᱜᱤᱫ ᱟᱹᱨᱠᱤ ᱡᱟᱦᱟᱱᱟᱜ ᱢᱤᱫᱴᱟᱝ ᱜᱷᱩᱴᱩ ᱡᱟᱭᱜᱟ ᱠᱚ ᱯᱟᱸᱡᱟᱭᱮᱫᱟ ᱚᱱᱮ ᱚᱱᱠᱟ ᱦᱳᱭ ᱞᱮᱱ ᱛᱟᱦᱮᱸᱫ᱾
ᱫᱟᱜ ᱛᱮ ᱚᱱᱠᱟ ᱯᱮᱨᱮᱡ ᱟᱨ ᱫᱟᱜ ᱛᱚ ᱚᱱᱛᱮ ᱫᱚ᱾ ᱵᱩᱞᱩᱝ ᱫᱟᱜ ᱟᱨ ᱰᱷᱚᱠᱚᱡ ᱫᱟᱜ ᱠᱚᱦᱚᱸ ᱡᱚᱛᱚ ᱰᱩᱵᱩᱡ ᱟᱠᱟᱱᱟ, ᱫᱟᱜ ᱨᱮᱱᱟᱜ ᱫᱚᱢᱮ ᱟᱠᱟᱞ ᱛᱟᱦᱮᱸ ᱠᱟᱱᱟ ᱩᱱᱫᱚ᱾
ᱦᱮᱸ ᱟᱫᱚ ᱤᱧᱟᱹᱜ ᱢᱮᱫ ᱫᱚ ᱵᱚᱞᱛᱮ ᱱᱚᱝᱠᱟ ᱵᱩᱱᱱᱟᱹ ᱫᱚ ᱟᱞᱮ ᱟᱛᱳ ᱥᱮᱫ ᱡᱟᱦᱟᱸ ᱵᱩᱱᱱᱟᱹ ᱠᱚ ᱦᱩᱭᱩᱜ ᱵᱚᱞᱛᱮ ᱪᱤᱠᱟᱹ ᱚᱱᱠᱟᱱ ᱟᱫᱚ ᱚᱲᱟᱜ ᱰᱩᱵᱩᱡᱚᱜ ᱚᱱᱠᱟ ᱵᱟᱹᱭᱦᱟᱹᱲ ᱠᱚ ᱯᱩᱨᱟᱹ ᱪᱟᱯᱮ ᱜᱚᱫᱚᱜᱼᱟ, ᱚᱱᱟ ᱫᱚ ᱦᱩᱭᱩᱜᱼᱟ᱾ ᱦᱮᱸ ᱟᱨ ᱵᱩᱱᱱᱟᱹ ᱵᱚᱞᱛᱮ ᱱᱚᱝᱠᱟ ᱚᱱᱠᱟ ᱱᱤᱡᱮ ᱚᱱᱠᱟ ᱦᱟᱛᱚᱢ ᱜᱮ ᱡᱟᱦᱟᱸᱨᱮ ᱜᱚᱝ ᱦᱩᱭ ᱠᱟᱱᱟ ᱚᱱᱟ ᱨᱮᱫᱚ ᱱᱩᱠᱩᱣᱟᱜ ᱱᱟᱹᱭ ᱯᱟᱲ ᱥᱩᱨ ᱨᱮ ᱜᱮ ᱛᱟᱠᱚ ᱚᱲᱟᱜ ᱚᱸᱰᱮ ᱡᱚᱠᱷᱚᱱ ᱫᱟᱜ ᱫᱤᱱ ᱱᱚᱝᱠᱟ ᱪᱟᱞᱟᱣ ᱦᱩᱭᱩᱜᱼᱟ, ᱵᱩᱱᱱᱟᱹ ᱫᱤᱱ ᱢᱟᱱᱮ ᱮᱢᱚᱱ ᱫᱟᱜ ᱟᱹᱜᱩᱼᱟ ᱢᱟᱱᱮ ᱨᱟᱥᱛᱟ ᱯᱟᱨᱚᱢᱚᱜᱼᱟ ᱢᱟᱱᱮ ᱤᱱᱠᱟᱹ ᱡᱩᱫᱤ ᱟᱲᱮ ᱴᱟᱜ ᱡᱟᱦᱟᱸ ᱞᱮᱠᱟᱛᱮ ᱨᱟᱹᱯᱩᱫᱚᱜ-ᱟ ᱯᱩᱨᱟᱹ ᱟᱠᱚ ᱥᱚᱢᱮᱛ ᱠᱚ ᱚᱱᱮ ᱵᱩᱱᱱᱟᱹ ᱟᱹᱛᱩ ᱪᱟᱞᱟᱜᱼᱟ, ᱟᱫᱚ ᱚᱱᱟ ᱠᱷᱟᱹᱛᱤᱨ ᱛᱮ ᱢᱟᱱᱮ ᱚᱱᱟ ᱵᱩᱱᱱᱟᱹ ᱥᱚᱢᱚᱭ ᱫᱚ ᱢᱟᱱᱮ ᱥᱟᱨᱟᱫᱤᱱ ᱥᱤᱧ ᱧᱤᱫᱟᱹ ᱱᱚᱣᱟ ᱧᱮᱞ ᱠᱚ ᱛᱟᱦᱮᱱᱟ ᱚᱠᱟ ᱠᱚᱨᱮ ᱟᱲᱮ ᱩᱛᱩᱲᱚᱜ ᱠᱟᱱᱟ ᱥᱮ ᱵᱟᱝ᱾
ᱟᱛᱮ ᱩᱛᱟᱹᱨ ᱞᱮᱠᱷᱟᱱ ᱜᱮ ᱵᱤᱯᱚᱫᱽ ᱢᱮᱱᱟᱜᱼᱟ ᱱᱚᱸᱰᱮ ᱫᱚ ᱠᱳᱱᱳ ᱩᱯᱟᱹᱭ ᱵᱟᱹᱱᱩᱜ ᱛᱟᱢᱟ
ᱟᱫᱚ ᱪᱤᱠᱟᱹᱜ ᱠᱟᱱᱟ ᱱᱟᱹᱭ ᱫᱷᱟᱨᱮ ᱨᱮ ᱛᱟᱦᱮᱸ ᱠᱟᱛᱮᱫ ᱦᱚᱸ ᱠᱚᱛᱮᱠ ᱡᱤᱱᱤᱥ ᱱᱟᱯᱟᱭ ᱧᱚᱜ ᱜᱮ